ᱜᱚᱝᱠᱮ ᱟᱹᱵᱤᱱᱟᱜ ᱟᱣᱟᱡᱽ ᱵᱟᱝ ᱦᱤᱡᱩᱜ ᱠᱟᱱᱟ᱾
ᱜᱚᱝᱠᱮ ᱟᱵᱤᱱᱟᱜ ᱟᱣᱟᱡ ᱵᱟᱝ ᱦᱤᱡᱩᱜ ᱠᱟᱱᱟ᱾ ᱚ ᱱᱤᱛᱚᱜ ᱫᱚ ᱴᱷᱤᱠ ᱴᱷᱟᱠ ᱦᱤᱡᱜ ᱠᱟᱱᱟ᱾
ᱟᱪᱪᱷᱟ ᱟᱪᱪᱷᱟ᱾ ᱢᱮᱱᱫᱟᱞᱤᱧ ᱡᱚᱸᱦᱟᱨ ᱜᱮ ᱜᱚᱝᱠᱮ᱾
ᱡᱚᱦᱟᱨ ᱜᱮ ᱜᱚᱝᱠᱮ ᱥᱟᱹᱜᱩᱱ ᱥᱮᱛᱟᱜ᱾ ᱦᱮᱸ ᱡᱚᱸᱦᱟᱨ ᱜᱮ ᱥᱟᱹᱜᱩᱱ ᱥᱮᱛᱟᱜ᱾ ᱛᱚ ᱜᱚᱢᱠᱮ ᱱᱤᱛᱚᱜ ᱫᱚ ᱚᱠᱟᱥᱮᱫ ᱨᱮ ᱢᱮᱱᱟᱜ ᱟᱠᱟᱫ ᱵᱤᱱᱟ? ᱪᱮᱫ ᱵᱤᱱ ᱪᱤᱠᱟᱹᱭᱮᱫᱼᱟ?
ᱦᱮᱸ ᱦᱤᱛᱚᱜ ᱫᱚ ᱢᱮᱱᱟᱜ
ᱢᱮᱱᱟᱜ ᱟᱠᱟᱫ ᱞᱤᱧᱟᱹ ᱚᱲᱟᱜ ᱥᱮᱫ ᱨᱮᱜᱮ ᱟᱨᱠᱤ᱾ ᱚ ᱠᱟᱹᱢᱤ ᱫᱚ ᱵᱟᱵᱤᱱ ᱥᱮᱱᱠᱟᱱᱟ᱾
ᱠᱟ-ᱠᱟᱹᱢᱤ ᱫᱚ ᱵᱟᱹᱞᱤᱧ ᱥᱮᱱ ᱟᱠᱟᱱᱟ᱾ ᱛᱮᱦᱮᱧ ᱫᱚ ᱢᱤᱫᱴᱟᱱ ᱵᱟᱯᱞᱟ ᱚᱲᱟᱜ ᱨᱮᱠᱚ ᱱᱮᱣᱛᱟ ᱟᱠᱟᱫ ᱞᱤᱧᱟᱹ ᱛᱚ᱾
ᱚ᱾
ᱟᱨ ᱵᱟ-ᱵᱟᱯᱞᱟ ᱠᱚᱢᱟ ᱢᱟᱱᱮ ᱟᱹᱰᱤ ᱫᱤᱱ ᱵᱟᱝ ᱧᱟ-ᱧᱟᱢ ᱟᱠᱟᱱᱟ ᱢᱟᱱᱮ ᱵᱟᱹᱨᱭᱟᱹᱛ᱾ ᱛᱚᱜ ᱪᱟᱞᱟᱣ ᱠᱚ᱾
ᱚ᱾
ᱟᱫᱚ ᱱᱮᱛᱟᱨ ᱢᱟᱛᱚ ᱵᱮᱥᱤᱨ ᱵᱷᱟᱜᱽ ᱢᱟᱱᱮ ᱟᱜᱤᱨ ᱛᱮ-ᱛᱮᱜᱮ ᱠᱚ ᱡᱟ-ᱡᱟ-ᱡᱟᱶᱟᱭᱚᱜ ᱠᱟᱱᱟ, ᱟᱫᱚ ᱵᱟᱯᱞᱟ ᱫᱚ ᱟᱹᱰᱤ ᱠᱚᱢ ᱜᱮ ᱦᱩᱭᱩᱜ ᱠᱟᱱᱟ ᱟᱵᱚᱣᱟᱜ ᱫᱚ᱾
ᱟᱪᱪᱷᱟ᱾
ᱟᱹᱰᱤ ᱥᱟᱛᱨᱮ ᱢᱤᱫᱴᱟᱝ ᱧᱟᱢ ᱟᱠᱟᱱᱟ ᱟᱫᱚ ᱚᱱᱟᱜᱮ ᱱᱟᱜ ᱠᱷᱟᱱᱞᱤᱧ ᱥᱮᱱᱚᱜ ᱞᱟᱹᱜᱤᱫ ᱢᱟᱱᱮ ᱢᱟᱱᱮ ᱡᱚᱢ ᱵᱟᱲᱟ ᱠᱟᱛᱮᱫ᱾
ᱠᱟᱛᱮᱫ᱾
ᱥᱟᱹᱛ ᱥᱟᱯᱲᱟᱣ ᱠᱟᱛᱮ ᱟᱨᱠᱤ ᱞᱤᱧ ᱥᱮᱱᱚᱜ-ᱟ᱾
ᱚ᱾ ᱟᱞᱮ ᱥᱮᱫ ᱦᱚᱸ ᱱᱚᱝᱠᱟ ᱜᱮ᱾ ᱚᱲᱟᱜ ᱠᱚᱫᱚ ᱢᱟᱱᱮ ᱮᱠᱷᱚᱱ ᱵᱟᱨᱭᱟ ᱯᱮᱭᱟ ᱦᱩᱭᱱᱟ ᱟᱨ
ᱦᱮᱸ᱾
ᱦᱮᱸ᱾ ᱜᱚᱝᱠᱮ ᱠᱟᱴᱤᱡ ᱨᱚᱲᱮ ᱰᱤᱥᱴᱟᱵᱮᱫ ᱛᱟᱵᱤᱱᱟ ᱜᱚᱢᱠᱮ᱾
ᱟᱨ ᱱᱤᱛᱚᱜ ᱵᱮᱤᱱ ᱟᱸᱡᱚᱢᱮᱫᱟ ᱥᱮ ᱵᱟᱝ?
ᱦᱮᱸ ᱦᱤᱛᱚᱜ ᱫᱚᱞᱤᱧ ᱟᱸᱡᱚᱢ ᱮᱫᱟ᱾ ᱪᱮᱫ ᱵᱤᱱ ᱞᱟᱹᱭ ᱫᱟ ᱞᱟᱹᱭ ᱵᱤᱱ ᱢᱟ᱾
ᱟᱨ ᱟᱯᱮ ᱥᱮᱫ ᱫᱚ ᱢᱟᱱᱮ ᱪᱮᱫ ᱞᱮᱠᱟ ᱢᱟᱱᱮ ᱚᱱᱟ
ᱦᱮᱸ᱾ ᱟᱞᱮᱥᱮᱫ ᱢᱟ ᱵᱟ-ᱵᱟᱯᱞᱟ ᱠᱚᱫᱚ ᱦᱳᱭ ᱢᱟ ᱦᱩᱭᱩᱜ ᱜᱮᱭᱟ ᱚᱱᱟ ᱵᱚᱪᱷᱚᱨ ᱨᱮ ᱢᱤᱫᱴᱟᱝ ᱜᱟᱱ ᱟᱨᱠᱤ᱾
ᱚ ᱦᱳᱭ᱾ ᱛᱟᱦᱚᱞᱮ ᱚᱱᱟ ᱪᱮᱫ ᱞᱮᱠᱟ ᱵᱷᱟᱵᱛᱮ ᱟᱯᱮ ᱥᱮᱫ ᱫᱚ? ᱟᱞᱮᱥᱮᱫ ᱫᱚ ᱚᱱᱮ ᱛᱚ ᱵᱟ ᱵᱚᱪᱷᱚᱨ ᱨᱮ ᱱᱮᱛᱟᱨ ᱫᱤᱱ ᱫᱚ ᱟᱫᱚ ᱱᱚᱜ-ᱚᱭ ᱵᱚᱪᱷᱚᱨ ᱨᱮ ᱚᱱᱟ ᱯᱮᱭᱟ ᱜᱟᱱ ᱧᱟᱢ ᱞᱮᱱᱟ᱾ ᱟᱫᱚ ᱚᱱᱟ ᱯᱮᱭᱟ ᱧᱟᱢ ᱯᱚᱨᱟ ᱟᱫᱚ ᱮᱠᱷᱚᱱ ᱵᱟᱠᱚ ᱵᱟᱯᱞᱟ ᱦᱟᱛᱟᱲᱚᱜ ᱠᱟᱱᱟ᱾ ᱟᱫᱚ ᱡᱮ-ᱡᱟᱨ ᱠᱚ ᱟᱹᱜᱩ ᱡᱚᱝ ᱠᱟᱱ ᱫᱚ ᱱᱮᱛᱟᱨ ᱫᱚ ᱟᱹᱜᱤᱨ ᱠᱟᱛᱮᱫ᱾
ᱦᱮᱸ ᱦᱮᱸ ᱱᱮᱛᱟᱨ ᱢᱟ ᱚᱱᱟᱜᱮ ᱟᱹᱰᱤ ᱡᱳᱨ ᱵᱤᱥᱤᱭ ᱠᱟᱱᱟ ᱟᱵᱚᱣᱟᱜ ᱫᱚ᱾
ᱦᱳᱭ ᱚᱱᱟ ᱜᱮᱛᱚ᱾ ᱡᱟᱹᱥᱛᱤ ᱵᱤᱥᱤᱭ ᱠᱟᱱᱟ ᱱᱮᱛᱟᱨ ᱫᱚ᱾
ᱦᱮᱸ᱾ ᱛᱟᱦᱚᱞᱮ ᱜᱚᱢᱠᱮ ᱢᱮᱱ ᱫᱟᱞᱤᱧ ᱟᱯᱮ ᱥᱮᱱᱟᱜ ᱵᱟᱯᱞᱟ ᱫᱚ ᱢᱟᱱᱮ ᱚᱠᱟ ᱞᱮᱠᱟ ᱦᱚᱭᱩᱜ ᱜᱮᱭᱟ ᱢᱟᱱᱮ ᱢᱤᱫ ᱫᱤᱱ ᱜᱮ ᱥᱮ ᱢᱟᱱᱮ ᱵᱟᱹᱨᱥᱤᱧ ᱯᱮ ᱢᱟᱦᱟ ᱞᱟᱜᱟᱜ-ᱟ ᱢᱟᱱᱮ ᱵᱟ ᱵᱟ ᱯᱞᱟ ᱟᱹᱜᱩ ᱠᱚᱨᱛᱮ ᱜᱮᱞᱮ᱾
ᱟᱞᱮ ᱥᱮᱫ ᱫᱚ᱾ ᱟᱞᱮ ᱥᱮᱜ ᱫᱚ ᱪᱮᱜ ᱞᱮᱠᱟ ᱟᱞᱮ ᱥᱮᱜ ᱫᱚ ᱚᱱᱟ ᱵᱟᱨ ᱤᱭᱟᱹ ᱫᱷᱚᱨᱮ᱾ ᱢᱤᱫ ᱫᱤᱱ ᱫᱷᱚᱨᱮᱭᱟ ᱟᱨᱠᱤ ᱢᱟᱱᱮ ᱢᱟᱱᱮ ᱪᱮᱜ ᱞᱮᱠᱟ ᱪᱟᱞᱟᱜ ᱟᱠᱚ ᱟᱨ ᱥᱚᱸᱜᱮ ᱠᱚ᱾ ᱥᱚᱸᱜᱮ ᱚᱱᱟ ᱵᱟᱯᱞᱟ ᱠᱚ ᱠᱚᱨᱟᱣ ᱠᱟᱛᱮᱫ ᱟᱨ ᱥᱚᱸᱜᱮ ᱠᱚ ᱨᱩᱣᱟᱹᱲᱟ ᱟᱨᱠᱤ᱾
ᱟᱪᱪᱷᱟ ᱛᱚ ᱜᱚᱢᱠᱮ ᱢᱮᱜᱴᱟᱝ ᱠᱩᱠᱞᱤ ᱞᱤᱧ ᱫᱚᱦᱚᱭᱮᱫᱟ᱾
ᱦᱟᱸ ᱞᱟᱹᱭᱵᱤᱱ ᱢᱟ ᱢᱮᱱ ᱫᱟᱞᱤᱧ᱾
ᱢᱮᱱᱫᱟᱞᱤᱧ ᱡᱮ ᱛᱟᱦᱞᱮ ᱟᱯᱮ ᱥᱮᱱᱟᱜ ᱵᱟᱯᱞᱟ ᱫᱚ ᱢᱟᱱᱮ ᱥᱩᱫᱩ ᱠᱚᱲᱟ ᱦᱚᱯᱚᱱ ᱜᱮᱯᱮ ᱪᱟᱞᱟᱜ ᱜᱮᱭᱟ ᱥᱮ ᱟᱨᱚ ᱠᱩᱲᱤ ᱦᱚᱯᱚᱱ ᱠᱚ ᱟᱨᱚ ᱟᱹᱰᱤ ᱰᱷᱮᱨ ᱯᱮ ᱥᱮᱱᱚᱜ ᱜᱮᱭᱟ᱾
ᱵᱟᱯᱞᱟ ᱫᱚ ᱪᱮᱜ ᱞᱮᱠᱟ ᱢᱟᱱᱮ ᱟᱞᱮ ᱥᱮᱫ ᱫᱚ ᱮᱠᱷᱮᱱ ᱮᱸ ᱠᱚᱲᱟ ᱜᱤᱫᱽᱨᱟᱹ ᱜᱮᱞᱮ ᱥᱮᱱᱚᱜ ᱜᱮᱭᱟ ᱵᱟᱯᱞᱟ ᱦᱟᱛᱟ ᱛᱟᱯᱚᱨᱮ ᱟᱫᱚ᱾ ᱠᱩᱲᱤ ᱦᱚᱯᱚᱱ ᱫᱚ ᱵᱟᱝᱠᱚ ᱥᱮᱱᱚᱜ-ᱟ ᱟᱫᱚ ᱟᱸᱡᱚᱢ ᱵᱟᱲᱟ ᱟᱠᱟᱫ ᱜᱮᱭᱟᱞᱤᱧ ᱢᱟᱱᱮ ᱠᱚᱭᱮᱠ ᱜᱩᱞᱳ ᱡᱟᱭᱜᱟ ᱨᱮ ᱠᱩᱲᱤ ᱦᱚᱯᱚᱱ ᱠᱚ ᱥᱮᱱᱚᱜ-ᱟ ᱪᱮᱛᱟ᱾
ᱟᱪᱪᱷᱟ ᱟᱪᱪᱷᱟ ᱦᱮᱸ ᱦᱮᱸ ᱡᱟᱦᱟ ᱵᱤᱱ ᱟᱸᱡᱚᱢ ᱠᱟᱫᱟ ᱚᱱᱟ ᱫᱚ ᱥᱚᱛᱛᱤ ᱜᱮᱭᱟ᱾
ᱟᱯᱮ ᱥᱮᱫ ᱫᱚ ᱢᱟᱱᱮ ᱪᱮᱜ ᱞᱮᱠᱟ ᱛᱟᱦᱞᱮ ᱠᱩᱲᱤ ᱦᱚᱯᱚᱱ ᱠᱚ ᱠᱚ᱾
ᱦᱮᱸ ᱜᱚᱢᱠᱮ᱾
ᱟᱞᱤᱧ ᱥᱮᱜ ᱫᱚ ᱢᱟᱱᱮ ᱠᱚᱲᱟ ᱦᱚᱯᱚᱱ ᱠᱩ ᱠᱩᱲᱤ ᱦᱚᱯᱚᱱ ᱮᱠᱵᱟᱨᱮ ᱢᱤᱜ ᱥᱟᱝ ᱛᱮᱞᱮ ᱪᱟᱞᱟᱜ-ᱟ ᱫᱮᱢᱮᱞ ᱫᱮᱢᱮᱞ᱾
ᱚᱻ᱾ ᱟᱯᱮ ᱫᱚ ᱛᱟᱦᱞᱮ ᱪᱮᱜ ᱞᱮᱠᱟ ᱟᱞᱮ ᱥᱮᱫ ᱫᱚ ᱮᱴᱟᱜ ᱨᱚᱠᱚᱢᱟ᱾ ᱪᱮᱜ ᱞᱮᱠᱟ ᱚᱱᱟ ᱤᱭᱟᱹ ᱠᱚ᱾ ᱜᱮᱭᱟᱱ ᱟᱸ ᱯᱟᱛᱟ ᱯᱚᱨᱚᱵᱽ ᱠᱚ᱾
ᱦᱮᱸ ᱯᱟᱛᱟ ᱯᱚᱨᱚᱵᱽ ᱠᱚ ᱦᱳᱭᱳᱜ ᱜᱮᱭᱟ ᱟᱹᱰᱤ ᱟᱭᱢᱟ ᱜᱮ᱾ ᱦᱚᱸᱜ-ᱚᱭ ᱱᱮ-ᱱᱮᱛᱟᱨ ᱢᱟ ᱢᱟᱱᱮ ᱪᱟᱵᱟ ᱦᱮᱡ ᱱᱟ ᱛᱚ ᱟᱨᱚ ᱦᱚᱸᱜ-ᱚᱭ᱾ ᱢᱟᱜᱽ ᱵᱚᱸᱜᱟ ᱠᱷᱚᱱᱟᱜ ᱟᱨᱟᱢᱵᱚᱜ-ᱟ ᱮᱠᱵᱟᱨᱮ ᱢᱟᱜᱽ ᱵᱚᱸᱜᱟ ᱯᱷᱟᱹᱜᱩᱱ ᱵᱚᱸᱜᱟ ᱮᱠᱵᱟᱨᱮ᱾ ᱢᱟᱜᱽ ᱵᱚᱸᱜᱟ ᱠᱷᱚᱱ ᱟᱨᱟᱢᱵᱚ ᱠᱟᱛᱮᱜ ᱯᱷᱟᱹᱜᱩᱱ ᱪᱟᱹᱛ ᱵᱟᱹᱭᱥᱟᱹᱠ ᱮᱠᱵᱟᱨᱮ ᱡᱷᱮᱸᱴ ᱵᱚᱸᱜᱟ ᱫᱷᱟᱹᱨᱤᱡ ᱦᱳᱭᱳᱜ-ᱟ ᱟᱞᱤᱧ ᱥᱮ
ᱚ᱾ ᱟᱨ ᱵᱩᱨᱩ ᱯᱟᱛᱟ ᱠᱚ ᱛᱟᱯᱚᱨᱮ ᱚᱱᱟ ᱮᱸ ᱵᱟᱲᱟ ᱜᱷᱟᱴ᱾ ᱚᱱᱟ ᱠᱚᱫᱚ ᱢᱟᱱᱮ ᱪᱮᱜ ᱞᱮᱠᱟ ᱢᱟᱱᱮ ᱥᱮᱱ ᱞᱮᱱᱟ ᱵᱤᱱ ᱥᱮ ᱵᱟᱝ ᱚᱱᱟ ᱠᱚᱨᱮ ᱪᱮᱜ ᱞᱮᱠᱟ᱾ ᱨᱟᱹᱥᱠᱟᱹ ᱵᱤᱱ ᱵᱩᱡᱷᱟᱹᱣ ᱠᱮᱜ-ᱟ ᱪᱟᱞᱟᱣ ᱠᱟᱛᱮᱫ ᱥᱮᱱ ᱞᱮᱱᱟ ᱵᱤᱱ ᱥᱮ ᱵᱟᱝ ᱛᱟᱦᱞᱮ?
ᱦᱮᱸ ᱵᱩᱨᱩ ᱯᱟᱛᱟ ᱵᱟ ᱵᱟᱲᱟ ᱜᱷᱟᱴ ᱠᱚᱫᱚ ᱟᱹᱞᱤᱧᱟᱜ ᱫᱚ ᱚᱱᱟ ᱠᱚᱫᱚ ᱢᱟᱱᱮ ᱫᱟᱜ ᱜᱷᱟᱴ ᱠᱟᱱᱟ ᱦᱮᱸ᱾
ᱚᱻ᱾
ᱢᱟᱱᱮ ᱥᱮᱱ ᱠᱟᱱᱟ ᱞᱤᱧ ᱟᱹᱞᱤᱧᱟᱜ ᱥᱳᱨ ᱜᱮᱭᱟ ᱛᱚ᱾ ᱢᱟᱱᱮ ᱯᱚᱛᱮᱠ ᱵᱚᱪᱷᱚᱨ ᱜᱮ ᱟᱹᱞᱤᱧ ᱢᱟᱱᱮ ᱡᱟᱦᱟ ᱨᱮᱜᱮ ᱞᱤᱧ ᱛᱟᱦᱮᱱᱟ ᱢᱟᱱᱮ ᱵᱟᱭᱨᱮ ᱨᱮᱞᱤᱧ ᱛᱟᱦᱮᱱ ᱨᱮᱦᱚᱸ ᱢᱟᱱᱮ᱾ ᱚᱱᱟ ᱚᱠᱛᱚ ᱫᱚ ᱚᱱᱟ ᱵᱩᱨᱩ ᱵᱚᱸᱜᱟ ᱚᱠᱛᱚ ᱫᱚ ᱟᱹᱞᱤᱧ ᱢᱟᱱᱮ ᱦᱤᱡᱩᱜ ᱜᱮᱭᱟ ᱞᱤᱧ ᱚᱲᱟᱜ ᱫᱚ ᱮᱠᱵᱟᱨᱮ ᱵᱩᱨᱩ ᱵᱚᱸᱜᱟ ᱨᱮᱫᱚ ᱟᱹᱞᱤᱧ ᱞᱤᱧ ᱛᱟᱦᱮᱱ ᱠᱟᱱ ᱜᱮᱭᱟ᱾ ᱚᱸᱰᱮ ᱟᱨ ᱠᱤ ᱟ ᱟᱹᱞᱤᱧᱟᱜ᱾
ᱞᱤᱧᱟᱜ ᱵᱮᱯᱟᱨ ᱢᱮᱱᱟᱜ ᱟᱛᱚ ᱟᱨ ᱠᱤ, ᱟᱪᱪᱷᱟ᱾ ᱟᱫᱚ ᱱᱤᱭᱟᱹ ᱟᱪᱪᱷᱟ ᱢᱟ ᱞᱟᱹᱭ ᱵᱤᱱ ᱞᱟᱹᱭᱟ ᱟᱵᱤᱱ ᱛᱚ᱾
ᱢᱟᱱᱮ ᱟᱹᱞᱤᱧᱟᱜ ᱵᱮᱯᱟᱨ ᱵᱚᱞᱛᱮ ᱚᱸᱰᱮ ᱫᱚᱠᱟᱱ ᱞᱤᱧ ᱵᱟᱹᱭᱥᱟᱹᱣ ᱜᱮᱭᱟ ᱟᱨ ᱠᱤ᱾
ᱟᱫᱚ ᱫᱚᱠᱟᱱ ᱵᱳᱞᱛᱮ ᱢᱟᱱᱮ ᱪᱮᱫ ᱫᱚᱠᱟᱱ ᱵᱤᱱ ᱵᱟᱹᱭᱥᱟᱹᱣ ᱜᱮᱭᱟ?
ᱦᱮᱸᱜ ᱟᱹ ᱟᱹᱞᱤᱧᱟᱜ ᱫᱚ ᱵᱟᱨᱭᱟ ᱫᱚᱠᱟᱱ ᱫᱚ ᱛᱟ ᱛᱟᱦᱮᱱᱟ ᱢᱮᱜᱴᱟᱝ ᱫᱚ ᱡᱟᱦᱟᱸ ᱨᱮᱞᱤᱧ ᱫᱩᱲᱩᱵ ᱟᱹᱞᱤᱧ ᱚᱸᱰᱮ ᱫᱚ ᱞᱤᱧ ᱟᱵᱚᱣᱟᱜ ᱟᱵᱚ ᱥᱟᱱᱛᱟᱲᱟᱜ ᱟᱹᱰᱤ ᱨᱚᱠᱚᱢ ᱥᱟᱢᱟᱱ ᱠᱚᱞᱤᱧ ᱫᱚᱦᱚᱭ ᱜᱮᱭᱟ,
ᱢᱟᱱᱮ ᱪᱮᱫ ᱪᱮᱫ ᱡᱤᱱᱤᱥ ᱵᱤᱱ ᱫᱚᱦᱚᱭ ᱜᱮᱭᱟ?
ᱦᱮᱸᱢ ᱛᱤᱨᱭᱳ ᱞᱤᱧ ᱫᱚᱦᱚᱭ ᱜᱮ ᱛᱤᱨᱭᱳᱣ, ᱵᱟᱱᱟᱢ ᱛᱟᱯᱚᱨᱮ ᱴᱟᱢᱟᱠ, ᱛᱩᱢᱫᱟᱜ, ᱥᱟᱠᱣᱟ ᱛᱟᱯᱚᱨᱮ ᱟᱵᱚᱣᱟᱜ ᱞᱩᱜᱽᱲᱤ ᱠᱚ ᱯᱟᱹᱧᱪᱤ ᱫᱷᱩᱛᱤ ᱠᱚ,
ᱚᱢᱚᱝ ᱪᱮᱜ ᱞᱮᱠᱟ ᱚᱱᱟ ᱫᱚ ᱟᱻᱻ ᱪᱮᱜ ᱞᱮᱠᱟ ᱚᱱᱟ ᱡᱟᱦᱟᱸ ᱟᱹᱞᱤᱧ ᱞᱤᱧ ᱥᱤ- ᱥᱮᱱ ᱞᱮᱱᱟ ᱢᱮᱱᱠᱷᱟᱱ ᱛᱤᱨᱭᱳᱣ ᱠᱚ ᱫᱚ ᱟᱫᱚ ᱪᱮᱜ ᱞᱮᱠᱟ ᱢᱟᱱᱮ ᱫᱟᱢ ᱪᱮᱜ ᱞᱮᱠᱟ ᱠᱚ ᱫᱚᱦᱚᱣ ᱠᱟᱜ-ᱟ?
ᱦᱮᱸ ᱛᱤᱨᱭᱳ ᱠᱚᱫᱚᱻ ᱦᱮᱸ ᱛᱤᱛ ‌ᱛᱤᱛ‌ ᱦᱮᱸᱫ
ᱦᱮᱸ ᱛᱤᱨᱭᱳ ᱠᱚᱫᱚ ᱫᱟᱢ ᱞᱤᱧ ᱫᱚᱦᱚᱣ ᱠᱟᱫᱟ ᱢᱤᱫᱥᱚ ᱴᱟᱠᱟ ᱢᱟᱱᱮ᱾ ᱚ ᱟᱫᱚ ᱛᱚ ᱵᱷᱟᱜᱮ ᱜᱮᱛᱚ ᱟᱨ ᱤᱭᱟᱹ ᱠᱚ ᱫᱚ ᱚᱱᱟ ᱵᱟᱱᱟᱢ ᱠᱚ ᱫᱚ ᱵᱟᱱᱟᱢ ᱠᱚ?
ᱦᱮᱸ ᱵᱟᱱᱟᱢ ᱠᱚᱫᱚ ᱫᱟᱢ ᱞᱤᱧ ᱫᱚᱦᱚ ᱠᱟᱫᱟ ᱵᱟᱨ ᱥᱟᱭ ᱴᱟᱠᱟ᱾ ᱟᱨ ᱚᱱᱟ ᱵᱟ-ᱵᱟᱫᱽ ᱛᱮ ᱟᱨ ᱢᱤᱫᱴᱮᱱ ᱢᱮ-ᱢᱮᱱᱟᱜ ᱛᱟᱹᱞᱤᱧᱟ ᱫᱚᱠᱟᱱ ᱚᱱᱟ ᱫᱚ ᱢᱟᱱᱮ ᱡᱚᱢᱟᱜ ᱫᱚᱠᱟᱱ ᱟᱨ ᱠᱤ᱾
ᱚᱻᱻ
ᱟᱪᱷᱟ ᱚᱱᱟ ᱠᱚᱫᱚ ᱦᱟᱸᱜ ᱟᱹᱵᱤᱱ ᱥᱮᱫ ᱠᱷᱚᱱ ᱚᱱᱟ ᱠᱚ ᱥᱚᱵᱽ ᱤᱫᱤ ᱠᱟᱛᱮᱜ ᱱᱚᱣᱟ ᱟᱞᱮ ᱟᱞᱮ ᱥᱮᱫ ᱢᱟ ᱤᱱᱟᱹᱜ ᱵᱟᱝ ᱧᱟᱢᱚᱜ-ᱟ ᱟᱫᱚ ᱚᱱᱛᱮ ᱠᱷᱚᱱ ᱟᱹᱜᱩ ᱠᱟᱛᱮ ᱱᱚᱱᱛᱮ ᱟᱹᱠᱷᱨᱤᱧ ᱚᱱᱠᱟ ᱟᱹᱠᱷᱨᱤᱧ ᱞᱮᱠᱟ ᱢᱟᱱᱮ ᱥᱮ ᱨᱚᱠᱚᱢ ᱢᱟᱱᱮ ᱤᱭᱟᱹ ᱵᱟᱝ ᱜᱟᱱᱚᱜ-ᱟ᱾
ᱦᱮᱸ ᱜᱟᱱᱚᱜ-ᱟ ᱟᱫᱚ ᱟᱹᱞᱤᱧ ᱢᱟ ᱱᱚᱣᱟ ᱵᱟᱫᱽ ᱛᱮ ᱟᱨᱚ ᱟᱛᱳ ᱟᱛᱳ ᱦᱚᱸ ᱟᱹᱠᱷᱨᱤᱧ ᱞᱤᱧ ᱥᱮᱱᱚᱜ ᱜᱮᱭᱟ ᱞᱤᱧ᱾
ᱚᱻᱻ ᱟᱫᱚ ᱟᱞᱮ ᱥᱮᱫ ᱚᱝᱠᱟ ᱟᱹᱜᱩ ᱵᱟᱲᱟᱭ ᱵᱤᱱ ᱛᱟᱦᱚᱞᱮ ᱛᱚ ᱟᱞᱮ ᱦᱚᱸᱞᱮ ᱦᱟᱛᱟᱣ ᱵᱟᱲᱟ ᱠᱮᱭᱟ ᱞᱮ ᱟᱭᱢᱟ ᱦᱚᱲ ᱱᱚᱝᱠᱟ ᱤᱭᱟᱹ ᱢᱮᱱᱟᱜ ᱟᱠᱟᱜ-ᱟ ᱟᱨ ᱚᱱᱟ ᱢᱟ ᱥᱚᱵᱽ ᱫᱤᱱ ᱛᱚ ᱵᱟᱝ ᱧᱟᱢᱚᱜ-ᱟ ᱥᱤᱡᱤᱱ ᱨᱮ ᱥᱤᱡᱤᱱ ᱨᱮᱜᱮ ᱧᱟᱢᱚᱜ-ᱟ ᱚᱱᱟ ᱫᱚ᱾
ᱦᱮᱸ ᱦᱮᱸ ᱱᱚᱣᱟ ᱠᱚᱢᱟ ᱥᱤᱡᱤᱱ ᱨᱮᱜᱮ ᱧᱟᱢᱚᱜ-ᱟ, ᱟᱪᱷᱟ ᱟᱹᱵᱤᱱᱟᱜ ᱚᱱᱛᱮ ᱦᱚᱸᱞᱤᱧ ᱥᱮᱱᱚᱜ-ᱟ ᱦᱚᱜ-ᱚ ᱱᱚᱣᱟ ᱢᱟᱜ ᱢᱚᱬᱮ ᱥᱤᱡᱤᱱ ᱜᱮᱞᱤᱧ ᱪᱟᱜ ᱟᱹᱞᱤᱧ ᱛᱚᱠᱷᱚᱱ ᱜᱮ ᱢᱟᱱᱮ ᱟᱹᱰᱤ ᱡᱳᱨ ᱢᱟᱱᱮ ᱦᱟᱛᱟᱣ ᱯᱮ ᱟᱨᱠᱤ
ᱦᱮᱸᱻᱻ
ᱛᱟᱦᱚᱞᱮ ᱟᱹᱵᱤᱱᱟᱜ ᱚᱱᱛᱮ ᱫᱚ ᱢᱟᱜ ᱢᱚᱬᱮ ᱠᱚ ᱛᱤᱥ ᱠᱚ ᱦᱩᱭᱩᱜ ᱜᱮᱭᱟ?
ᱟᱞᱮᱥᱮᱫ ᱫᱚ ᱪᱮᱫ ᱞᱮᱠᱟ ᱚᱱᱟ ᱵᱟᱹᱭᱥᱟᱹᱠᱷ ᱵᱟᱹᱭᱥᱟᱹᱠᱷ ᱵᱚᱸᱜᱟ ᱦᱳᱭᱳᱜ-ᱟ᱾
ᱟᱪᱷᱟ ᱟᱸᱡᱚᱢ ᱟᱠᱟᱫᱟᱞᱤᱧ ᱪᱮ-ᱪᱮᱛᱟ ᱢᱟᱱᱮ ᱢᱟ-ᱢᱟᱜ ᱢᱚᱬᱮ ᱚᱱᱟ ᱠᱟᱴ-ᱠᱟᱴᱠᱚᱢ ᱢᱟᱜ ᱢᱚᱬᱮ ᱠᱚ ᱦᱳᱭᱳᱜ ᱜᱮᱭᱟ ᱟᱥᱟᱲ ᱵᱚᱸᱜᱟ ᱦᱚᱸ
ᱦᱳᱭᱛᱚ ᱚᱱᱟ ᱢᱟ ᱦᱩᱭᱩᱜ ᱜᱮᱭᱟ ᱟᱞᱮ ᱟᱞᱮᱫᱚ ᱵᱟᱞᱮ ᱠᱚᱨᱟᱣ ᱟᱞᱮ ᱚᱱᱟ ᱫᱚ ᱚᱱᱟ ᱫᱚ ᱟᱞᱮ ᱠᱷᱚᱱ ᱱᱚᱜ-ᱚ ᱱᱚᱣᱟ ᱡᱟᱦᱟᱸ ᱢᱟᱱᱮ ᱠᱤᱪᱷᱩ ᱥᱟᱺᱜᱤᱧ ᱥᱟᱺᱜᱤᱧ ᱟᱛᱳ ᱢᱮᱱᱟᱜ ᱟᱠᱫ-ᱟ ᱚᱱᱮ ᱚᱱᱟ ᱠᱚᱨᱮ ᱠᱚ ᱠᱚᱨᱟᱣ ᱟᱠᱚ ᱟᱨᱠᱤ ᱠᱤ ᱟᱫᱚ ᱧᱮᱞ ᱠᱚᱦᱚᱸ ᱥᱮᱱ ᱵᱟᱲᱟ ᱦᱳᱭ ᱠᱟᱱᱟ᱾
ᱦᱩᱸ-
ᱟᱨ ᱟᱯᱮ ᱫᱚ ᱛᱟᱦᱚᱞᱮ ᱪᱮᱫ ᱞᱮᱠᱟ ᱢᱟᱜ ᱢᱚᱬᱮᱜ ᱜᱮᱭᱟ ᱯᱮ ᱥᱮ ᱵᱟᱝ?
ᱦᱮᱸ ᱟᱞᱮ ᱱᱚᱰᱮ ᱢᱟᱜ ᱢᱚᱬᱮᱜ ᱜᱮᱭᱟᱞᱮ ᱟᱞᱮ ᱯᱨᱚᱛᱛᱮᱠ ᱵᱚᱪᱷᱚᱨ ᱜᱮ ᱚᱱᱠᱟ ᱵᱟᱹᱭᱥᱟᱹᱠᱷ ᱵᱚᱸᱜᱟ ᱨᱮᱞᱮ ᱢᱟᱜ ᱢᱚᱬᱮᱜ ᱜᱮᱭᱟ, ᱟᱨ ᱵᱤᱱᱛᱤ ᱠᱚ ᱠᱚ ᱢᱟ ᱟᱞᱮ ᱫᱚ ᱵᱤᱱᱛᱤ ᱠᱚ ᱫᱚ ᱵᱟᱝᱞᱮ ᱟᱹᱜᱩ ᱠᱚᱣᱟ᱾ ᱦᱮᱸ ᱜᱚᱝᱠᱮ ᱟᱨ ᱞᱟᱹᱭ ᱵᱤᱱ,
ᱟᱨ ᱪᱮᱫ ᱛᱮ
ᱜᱚᱢᱠᱮ ᱨᱚᱲ, ᱨᱚᱲ ᱠᱟᱹᱴᱤᱡ ᱰᱤᱥᱴᱟᱵᱽ ᱫᱟᱭ,
ᱞᱟᱹᱭ ᱫᱟᱞᱤᱧ ᱡᱮ ᱟᱯᱮ ᱵᱤᱱᱛᱤ ᱠᱚᱫᱚ ᱢᱟᱱᱮ ᱪᱮᱫ ᱞᱮᱠᱟ ᱟᱯᱮ ᱛᱮᱜᱮ ᱯᱮ ᱵᱤᱱᱛᱤᱭᱟ ᱥᱮ ᱪᱮᱫ ᱞᱮᱠᱟ? ᱟᱯᱮᱥᱮᱫ ᱫᱚ?
ᱵᱟᱝᱟ ᱟᱞᱮ ᱥᱮᱫ ᱫᱚ ᱢᱟᱱᱮ ᱵᱤᱱᱛᱤ ᱠᱚᱢᱟ ᱟᱞᱮ ᱟᱛᱳ ᱨᱮᱱ ᱜᱮ ᱟᱹᱰᱤ ᱟᱭᱢᱟ ᱜᱟᱱ ᱢᱮᱱᱟᱜ ᱟᱠᱟᱫ ᱠᱚ ᱛᱟᱞᱮᱭᱟ ᱢᱟᱱᱮ ᱡᱟᱦᱟᱸᱭ ᱦᱚᱠ ᱢᱟᱱᱮ ᱵᱤᱱᱛᱤ ᱠᱚ ᱵᱟᱲᱟᱭ ᱛᱟᱞᱮᱭᱟᱠᱚ ᱟᱨᱠᱤ, ᱢᱟᱱᱮ ᱵᱤᱱᱛᱤ ᱠᱚᱫᱚ ᱵᱟᱝᱞᱮ ᱟᱹᱜᱩ ᱠᱚᱣᱟ ᱵᱟᱭᱨᱮ ᱠᱷᱚᱱ ᱫᱚ, ᱟᱛᱳ ᱨᱮᱱ ᱛᱮᱜᱮᱞᱮ ᱵᱤᱱᱛᱤᱭᱟ ᱢᱟᱱᱮ ᱚᱱᱟ ᱠᱷᱟᱹᱛᱤᱨ ᱜᱮ ᱟᱞᱮᱭᱟᱜ ᱢᱟᱱᱮ ᱟᱹᱰᱤ ᱜᱟᱱ ᱥᱮᱯᱚᱜ ᱠᱟᱱ ᱛᱟᱞᱮᱭᱟ᱾ ᱥᱟᱶᱛᱮ ᱟᱨᱚ ᱵᱟᱭᱨᱮ ᱫᱤᱥᱚᱢ ᱦᱚᱸ ᱟᱞᱮᱞᱮ ᱞᱮ ᱥᱮᱱᱚᱜ ᱜᱮᱭᱟ, ᱫᱤᱥᱚᱢ ᱫᱤᱥᱚᱢ ᱵᱤᱱᱛᱤ ᱞᱮ ᱪᱟᱞᱟᱜ ᱜᱮᱭᱟ᱾
ᱚ ᱟᱹᱰᱤ ᱱᱟᱯᱟᱭ ᱠᱟᱛᱷᱟ ᱠᱟᱱᱟ ᱟᱨ ᱛᱟᱦᱚᱞᱮ
ᱢᱟᱱᱮ ᱟᱹᱵᱤᱱᱟᱜ ᱚᱱᱛᱮ ᱫᱚ ᱵᱤᱱᱛᱤ ᱠᱚᱫᱚ ᱪᱤᱠᱟᱹ ᱢᱟᱱᱮ ᱟᱹᱜᱩ ᱠᱚᱣᱟᱵᱤᱱ ᱵᱟᱭᱨᱮ ᱠᱷᱚᱱᱟᱜ ᱥᱮ ᱟᱯᱮ ᱟᱛᱳᱮᱱ ᱛᱮᱜᱮ?
ᱟᱞᱮ ᱫᱚ ᱵᱟᱭᱨᱮ ᱥᱮᱫ ᱠᱷᱚᱱᱞᱮ ᱟᱹᱜᱩ ᱠᱚᱣᱟᱞᱮ, ᱟᱭᱢᱟ ᱢᱮᱱᱟᱜ ᱟᱠᱟᱫ ᱠᱚᱣᱟ ᱛᱚ ᱱᱚᱝᱠᱟ ᱚᱱᱠᱟᱜᱮ ᱟᱞᱮᱫᱚ ᱥᱮᱨᱢᱟ ᱠᱤ ᱥᱮᱨᱢᱟ ᱱᱚᱜᱝᱠᱟ, ᱚᱱᱟ ᱵᱟᱹᱭᱥᱟᱹᱠᱷ ᱵᱚᱸᱜᱟ ᱜᱮ ᱟᱞᱮ ᱫᱚ, ᱟᱫ ᱵᱟᱭᱨᱮ ᱥᱮᱫ ᱠᱷᱚᱱᱜᱮ ᱟᱫᱚᱞᱮ ᱟᱹᱜᱩ ᱠᱚᱣᱟ ᱢᱟᱱᱮ, ᱟᱫᱚ ᱚᱱᱟᱫᱚ ᱪᱮᱫ ᱞᱮᱠᱟ, ᱞᱟᱦᱟ ᱢᱟᱲᱟᱝ ᱠᱷᱚᱱ ᱜᱮᱞᱮ ᱩᱱᱠᱩ ᱥᱟᱝ ᱫᱚ ᱱᱟᱜ ᱞᱮ, ᱡᱳᱜᱟᱡᱳᱜᱽ ᱠᱟᱜᱼᱟ, ᱡᱳᱜᱟᱡᱳᱜᱽ ᱠᱟᱛᱮᱫ ᱞᱮ ᱟᱹᱜᱩ ᱠᱚᱣᱟᱞᱮ ᱟᱨᱠᱤ,
ᱟᱪᱪᱷᱟ, ᱟᱨ ᱜᱚᱱᱚᱢ ᱠᱚᱫᱚ ᱚᱠᱟ ᱞᱮᱠᱟ ᱠᱚ ᱦᱟᱛᱟᱣ ᱫᱟᱵᱤᱱᱟ ᱛᱟᱦᱚᱞᱮ ᱩᱱᱠᱩ
ᱜᱚᱱᱚᱝ ᱠᱚᱫᱚ ᱟᱫᱚ ᱚᱱᱠᱟ ᱢᱟ, ᱛᱤᱱᱟᱹᱜ ᱠᱟᱛᱮᱫ ᱠᱚ ᱦᱟᱛᱟᱣᱟᱚ ᱚᱱᱟ ᱫᱚ ᱱᱟᱜ ᱟᱞᱮᱨᱮᱱ ᱡᱟᱦᱟᱸ ᱢᱮᱱᱟᱜ ᱟᱠᱟᱫ ᱠᱚᱛᱟᱞᱮᱭᱟ ᱟᱛᱳ ᱠᱚᱨᱮᱱ, ᱟᱛᱳ ᱠᱚᱨᱮᱱ ᱢᱟᱱᱮ,
ᱟᱪᱪᱷᱟ,
ᱟᱛᱳ ᱠᱚᱨᱮᱱ ᱢᱟᱨᱟᱝ ᱥᱮᱲᱟ ᱦᱚᱲ ᱠᱚ ᱢᱮᱱᱟᱜ ᱟᱠᱟᱫ ᱩᱱᱠᱩ ᱠᱚᱛᱮ ᱜᱮ ᱟᱫᱚ ᱩᱱᱠᱩ ᱜᱮᱠᱚ ᱢᱟᱱᱮ ᱤᱭᱟᱹ ᱠᱟᱛᱮᱫ ᱠᱚ ᱟᱹᱜᱩ ᱠᱚᱛᱟ ᱞᱮᱭᱟ ᱟᱨᱠᱤ,
ᱟᱪᱪᱷᱟ ᱟᱪᱪᱷᱟ, ᱟᱨ ᱢᱮᱱᱫᱟᱞᱤᱧ ᱜᱚᱝᱠᱮ ᱢᱟᱱᱮ ᱟᱭᱢᱟ ᱡᱟᱭᱜᱟ ᱨᱮᱞᱤᱧ ᱧᱮᱞ ᱟᱠᱟᱫᱟ ᱡᱮ ᱢᱟᱜ ᱢᱚᱬᱮ ᱦᱩᱭ ᱞᱮᱱᱠᱷᱟᱱ ᱜᱮ ᱚᱨᱜᱮᱥᱴᱟᱨ ᱠᱚ ᱠᱚᱨᱟᱣᱟ,
ᱟᱪᱪᱷᱟ ᱟᱹᱵᱤᱱ ᱠᱤ ᱢᱟᱱᱮ ᱢᱟᱱᱮ ᱟᱹᱵᱤᱱ ᱢᱟᱥᱮ ᱞᱟᱹᱭ ᱵᱤᱱ ᱚᱱᱟ, ᱚᱨᱜᱮᱥᱴᱟᱨ ᱠᱚᱨᱟᱣ ᱢᱟᱱᱮ, ᱢᱟᱜ ᱢᱚᱬᱮ ᱯᱚᱨᱮ ᱚᱨᱜᱮᱥᱴᱟᱨ ᱠᱚᱨᱟᱣ ᱞᱮᱠᱷᱟᱱ ᱱᱚᱣᱟ ᱫᱚ ᱟᱵᱚᱣᱟᱜ ᱥᱟᱱᱛᱟᱲ ᱥᱚᱢᱟᱡᱽ ᱨᱮ ᱢᱟᱱᱮ ᱵᱷᱟᱜᱮ, ᱵᱷᱟᱜᱮᱜ ᱠᱟᱱᱟ ᱥᱮ ᱵᱟᱹᱲᱤᱡᱚᱜ ᱠᱟᱱᱟ ᱠᱟᱹᱴᱤᱡ ᱵᱤᱱ ᱞᱟᱹᱭᱟ ᱠᱤ?
ᱢᱟᱜ ᱢᱚᱬᱮ ᱨᱮᱫᱚ ᱚᱨᱜᱮᱥᱴᱟᱨ ᱠᱚᱫᱚ ᱱᱟᱜ ᱵᱟᱝ ᱦᱩᱭ ᱠᱟᱱᱟ᱾ᱢᱮᱱᱠᱷᱟᱱ ᱚᱱᱟ ᱥᱩᱚᱢᱚᱭ ᱨᱮᱫᱚ ᱱᱟᱦᱟᱜ ᱟᱫᱚ ᱪᱮᱫ ᱞᱮᱠᱟ ᱟᱫᱚ ᱚᱱᱟ ᱠᱚᱥᱚᱵ ᱵᱟᱝ ᱦᱩᱭ ᱞᱮᱱ ᱨᱮᱜᱮ ᱱᱟᱯᱟᱭᱚᱜᱼᱟ᱾ᱟᱫᱚ ᱚᱱᱟ ᱡᱟᱦᱟᱱᱟᱜ
ᱦᱮᱸ᱾
ᱢᱟᱱᱮ, ᱚᱱᱟ ᱪᱮᱫᱮᱠᱟ ᱚᱨᱜᱮᱥᱴᱟᱨ ᱠᱚᱨᱮ ᱫᱚ ᱟᱫᱚ ᱪᱮᱫ ᱞᱮᱠᱟ ᱢᱟᱱᱮ, ᱚᱱᱟ ᱢᱟᱜ ᱢᱚᱬᱮ ᱠᱚᱨᱮ ᱚᱨᱜᱮᱥᱴᱟᱨ ᱚᱱᱟ ᱠᱚᱫᱚ, ᱟᱹᱞᱤᱧᱟᱜ ᱯᱚᱠᱠᱷᱮ ᱫᱚ ᱵᱟᱝ ᱵᱷᱟᱜᱮᱭᱟ᱾
ᱦᱩᱸ ᱦᱩᱸ ᱮᱠᱫᱚᱢ ᱵᱟᱝ, ᱮᱠᱫᱚᱢ ᱵᱟᱝ ᱾ ᱠᱟᱨᱚᱱ ᱪᱮᱫᱟᱜ ᱥᱮ, ᱢᱟᱱᱮ ᱱᱚᱣᱟ ᱠᱷᱟᱹᱛᱤᱨ ᱜᱮ ᱡᱩᱫᱤ ᱱᱤᱛᱚᱜ ᱡᱩᱫᱤ ᱱᱚᱝᱠᱟ ᱦᱩᱭᱩᱜᱼᱟ ᱢᱟᱜ ᱢᱚᱬᱮ ᱠᱚ ᱯᱚᱨᱮ ᱚᱨᱠᱮᱥᱴᱟᱨ, ᱛᱟᱯᱚᱨᱮ ᱟᱵᱚᱨᱮᱱ ᱡᱟᱦᱟᱸᱭ ᱠᱚ ᱠᱟᱹᱴᱤᱡᱠᱟᱹᱴᱤᱡ ᱠᱟᱹᱴᱤᱡ ᱢᱟᱹᱭ ᱵᱟᱹᱵᱩ ᱠᱚ ᱦᱟᱨᱟᱜ ᱠᱟᱱᱟ ᱥᱮ, ᱟᱫᱚ ᱱᱩᱠᱩ ᱠᱚᱢᱟ ᱠᱚ ᱧᱮᱞ ᱥᱮᱲᱟ ᱡᱚᱱᱟᱜ ᱠᱟᱱᱟ ᱾
ᱧᱮᱞ ᱥᱮᱬᱟ ᱡᱚᱱᱟᱜ ᱠᱟᱱᱟ ᱾
ᱟᱫᱚ ᱯᱚᱨᱮ ᱛᱮᱦᱚᱸ ᱟᱫᱚ ᱩᱱᱠᱩ ᱠᱚ ᱢᱮᱱᱟ, ᱟᱵᱚᱨᱮᱱ ᱦᱟᱲᱟᱢ ᱠᱚᱠᱚ ᱜᱚᱡ ᱞᱮᱱᱠᱷᱟᱱ ᱩᱱᱠᱩ ᱠᱚ ᱢᱮᱱᱟ ᱡᱮ ᱟᱞᱮᱭᱟᱜ ᱫᱚ ᱢᱟᱱᱮ ᱯᱟᱹᱦᱤᱞ ᱦᱟᱯᱲᱟᱢ ᱠᱷᱚᱱ ᱠᱚ ᱠᱚᱨᱟᱣ ᱟᱹᱜᱩ ᱟᱠᱟᱫᱟ ᱟᱞᱮᱭᱟᱜ ᱫᱚ ᱢᱟᱜ ᱢᱚᱬᱮ ᱦᱩᱭ ᱞᱮᱱᱠᱷᱟᱱ ᱜᱮ ᱟᱞᱮ ᱫᱚ ᱚᱨᱜᱮᱥᱴᱟᱨ ᱠᱚᱨ ᱦᱩᱭᱩᱜ ᱛᱟᱞᱮᱭᱟ ᱾
ᱟᱫᱚ ᱟᱞ ᱥᱮᱫ ᱫᱚ ᱵᱟᱝ ᱦᱩᱭᱩᱜ ᱠᱟᱱᱟ ᱛᱚ ᱟᱫᱚ ᱾ ᱚᱱᱟ ᱵᱤᱥᱚᱭ ᱛᱮᱫᱚ ᱱᱟᱦᱟᱜ ᱚᱦᱚᱜᱚᱞᱤᱧ ᱞᱟᱹᱭ ᱠᱮᱵᱤᱱᱟ ᱾
ᱟᱪᱪᱷᱟ ᱟᱪᱷᱟ ᱾
ᱟᱨ ᱛᱟᱦᱚᱞᱮ ᱜᱚᱢᱠᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱡᱚᱢ ᱵᱟᱲᱟ ᱠᱚᱫᱚ ᱦᱩᱭ ᱟᱠᱟᱱᱟ ᱾
ᱢᱟ ᱛᱟᱦᱚᱞᱮ ᱜᱚᱢᱠᱮ ᱾
ᱴᱷᱤᱠ ᱜᱮᱭᱟ ᱜᱚᱢᱠᱮ ᱢᱟ ᱛᱟᱦᱚᱞᱮ ᱾